ᱨᱚᱲ ᱟᱸᱡᱚᱢᱚᱜ
ᱦᱳᱭ ᱟᱸᱡᱚᱢ ᱧᱟᱢᱚᱜ ᱠᱟᱱ ᱜᱮᱭᱟ
ᱟᱪᱪᱷᱟ ᱵᱟᱨ ᱠᱷᱚᱱ ᱡᱟᱦᱟᱱᱟᱜ ᱵᱟᱭ ᱥᱟᱯ
ᱵᱟ ᱵᱟ ᱵᱟᱨ ᱠᱷᱚᱱ ᱫᱚ ᱠᱳᱚᱱᱳ ᱥᱟᱰᱮ ᱵᱟᱝ ᱟᱡᱚᱢᱚᱜ ᱠᱟᱱᱟ ᱟᱨ ᱤᱧᱟᱹᱜ
ᱟᱢᱟᱜ ᱩᱱᱟᱜ ᱱᱤᱛᱚᱜ ᱫᱚ ᱵᱟᱝ ᱟᱸᱡᱚᱢᱚᱜ ᱠᱟᱱᱟ
ᱟᱪᱪᱷᱟ ᱟᱪᱪᱷᱟ ᱵᱮᱥ ᱵᱟᱲᱟ ᱜᱮ ᱛᱟᱦᱚᱞᱮ
ᱦᱩᱸ
ᱟᱸ ᱵᱮᱥ ᱵᱷᱟᱜᱤ ᱜᱮ ᱛᱟᱦᱞᱮ ᱱᱤᱛ ᱵᱮᱲᱟ ᱫᱚ ᱪᱮᱫ ᱠᱚ ᱪᱤᱠᱟᱹᱭ ᱦᱩᱭᱩᱜ ᱠᱟᱱᱟ
ᱱᱤᱛᱚᱜ ᱫᱚ ᱱᱟᱜ ᱦᱮᱸᱜ-ᱮ ᱫᱟᱠᱟ ᱠᱚ ᱡᱚᱢ ᱵᱟᱲᱟ ᱦᱩᱭᱮᱱᱟ ᱛᱟᱨᱯᱚᱨᱮ ᱱᱤᱛᱚᱜ ᱫᱩᱲᱩᱵ ᱡᱤᱨᱟᱹᱣ ᱦᱩᱭ ᱠᱟᱱᱟ
ᱟᱪᱪᱷᱟᱸ ᱦᱩᱸ ᱦᱩᱸ
ᱟᱫᱚ ᱟᱯᱮ ᱜᱮ ᱪᱮᱫ ᱠᱚᱯᱮ ᱪᱤᱠᱟᱹᱭᱮᱫᱟ ᱱᱤᱛᱚᱜ
ᱟᱪᱪᱷᱟ ᱱᱤᱛ ᱵᱮᱲᱟ ᱫᱚ ᱦᱟᱸᱜ ᱡᱮᱢᱚᱱ ᱞᱟᱹᱭ ᱦᱩᱭᱱᱟ ᱡᱮ ᱡᱚᱢ ᱵᱟᱲᱟ ᱠᱟᱛᱮᱫ ᱦᱚᱸᱜ ᱫᱩᱲᱩᱵ ᱵᱟᱲᱟ ᱦᱩᱭ ᱟᱠᱟᱱᱟ ᱱᱤᱛᱚᱜ ᱫᱚ ᱦᱟᱸᱜ ᱚ ᱟᱪᱪᱷᱟ ᱟᱨ ᱫᱟᱜ ᱡᱟᱹᱲᱤ ᱠᱚ ᱵᱟᱝ ᱪᱮᱫ ᱞᱮᱠᱟ ᱦᱩᱭᱩᱜ ᱠᱟᱱᱟ ᱟᱯᱮ ᱥᱮᱫ ᱫᱚ
ᱫᱟᱜ ᱡᱟᱹᱲᱤ ᱫᱚ ᱱᱟᱦᱟᱸᱜ ᱦᱚᱞᱟ ᱠᱟᱹᱴᱤᱡ ᱦᱩᱭᱮᱱ ᱜᱮᱭᱟ ᱦᱚᱞᱟ ᱢᱟᱦᱫᱷᱮᱨ ᱠᱷᱚᱱ ᱠᱤᱪᱷᱩ ᱦᱩᱭᱩᱜ ᱠᱟᱱᱟ ᱢᱮᱱ ᱠᱷᱟᱱ ᱛᱮᱦᱮᱧ ᱫᱚ ᱱᱟᱜ ᱱᱤᱛ ᱦᱟᱹᱵᱤᱡ ᱛᱮ ᱟᱹᱣᱨᱤᱭ ᱫᱟᱜᱟ ᱢᱮᱱ ᱠᱷᱟᱱ ᱨᱤᱢᱤᱞ ᱨᱤᱢᱤᱞ ᱜᱮ ᱧᱮᱞᱚᱜᱚᱜ ᱠᱟᱱᱟ
ᱟᱪᱪᱷᱟ
ᱟᱹᱡ ᱟᱯᱮ ᱥᱮᱫ ᱫᱚ
ᱦᱳᱭ ᱟᱞᱮ ᱥᱮᱫ ᱫᱚ ᱦᱟᱸᱜ ᱦᱚᱞᱟ ᱜᱮ ᱫᱟᱜ ᱠᱟᱜ ᱟᱭ ᱩᱸᱦ ᱟᱨ ᱫᱟᱜ ᱮᱫ ᱠᱷᱟᱱ ᱫᱚ ᱟᱫᱚ ᱡᱷᱤᱴᱤᱥ ᱡᱷᱤᱴᱤᱥ ᱮ ᱫᱟᱜ ᱮᱫᱟ ᱱᱚᱝᱠᱟ ᱥᱟᱹᱨᱫᱤ ᱫᱚ ᱵᱟᱭ ᱫᱟᱜ ᱮᱜ ᱠᱟᱱᱟ ᱦᱮᱸ ᱡᱟᱦᱟᱸ ᱫᱚ ᱫᱟᱜ ᱨᱮ ᱠᱷᱮᱛᱨᱮ ᱛᱚᱢᱵᱟ ᱞᱮᱠᱟ ᱫᱚ ᱚᱱᱠᱟ ᱫᱚ ᱫᱟᱜ ᱫᱚ ᱵᱟᱝ ᱧᱮᱞᱚᱜ ᱠᱟᱱᱟ ᱟᱨᱠᱤ ᱚᱱᱛᱮ ᱜᱮ ᱵᱟᱝ ᱪᱮᱫ ᱞᱮᱠᱟ ᱦᱟᱸᱜ
ᱦᱮᱸ ᱜᱚᱴᱟ ᱜᱮ ᱱᱟᱜ ᱱᱚᱝᱠᱟ ᱜᱮ ᱠᱚ ᱞᱟᱹᱭ ᱮᱫᱼᱟ ᱢᱟᱱᱮ ᱩᱱᱟᱹᱜ ᱫᱚ ᱵᱟᱭ ᱫᱟᱜ ᱮᱫᱟ ᱠᱤᱪᱷᱩ ᱠᱤᱪᱷᱩ ᱡᱟᱭᱜᱟ ᱫᱚ ᱱᱟᱦᱟᱜ ᱱᱟᱥᱮ ᱫᱟᱜ ᱛᱮᱜᱮ ᱩᱱᱠᱩ ᱫᱚ ᱫᱟᱜ ᱦᱩᱭᱩᱜ ᱛᱟᱠᱚᱣᱟ ᱛᱚ ᱟᱨ ᱵᱟᱝ ᱠᱷᱟᱱ ᱫᱚ ᱜᱚᱴᱟ ᱜᱮ ᱱᱚᱝᱠᱟ ᱦᱩᱰᱤ ᱠᱟᱹᱴᱤᱡᱼ ᱠᱟᱹᱴᱤᱡ ᱜᱮ ᱫᱟᱜ ᱮᱫᱟᱭ ᱛᱚᱸᱵᱟ ᱞᱮᱠᱟ ᱫᱚ ᱵᱟᱝ
ᱦᱩᱸ ᱦᱩᱸ
ᱛᱟ ᱯᱚᱨᱮ ᱟᱯᱮ ᱚᱱᱟ ᱛᱚᱞᱟ ᱠᱚ ᱥᱮ ᱟᱯᱷᱚᱨ ᱯᱮ ᱞᱟᱹᱭᱟ ᱟᱯᱮ ᱫᱚ
ᱦᱩᱸ ᱟᱯᱷᱚᱨ ᱞᱮ ᱞᱟᱹᱭ ᱛᱮᱦᱮᱱᱟ
ᱦᱮᱸ ᱚᱱᱟ ᱠᱚ ᱛᱤᱱᱟᱹᱜ ᱜᱟᱡ ᱦᱩᱭᱮᱱ ᱛᱟᱯᱮ ᱥᱮ ᱟᱹᱣᱨᱤ
ᱦᱮᱸ ᱦᱮᱸ ᱟᱯᱷᱚᱨ ᱫᱚ ᱦᱩᱭ ᱟᱠᱟᱱ ᱜᱮᱭᱟ ᱚᱱᱠᱟ ᱫᱚ ᱦᱟᱸᱜ ᱟᱫᱚ ᱦᱟᱸᱜ ᱫᱟᱜ ᱜᱮ ᱵᱟᱭ ᱫᱟᱜ ᱠᱷᱟᱹᱛᱤᱨ ᱛᱮ ᱦᱟᱸᱜ ᱨᱚᱦᱚᱭ ᱠᱚ ᱜᱮ ᱦᱟᱸᱜ ᱵᱟᱝ ᱦᱩᱭ ᱠᱟᱱᱟ ᱟᱨᱠᱤ ᱟᱞᱮ ᱥᱮᱜ ᱢᱟ ᱫᱟᱜ ᱮᱫᱟᱭ ᱟᱨᱚ ᱦᱚᱸ ᱱᱚᱝᱠᱟᱭ ᱥᱤᱛᱩᱝᱮᱫ ᱠᱟᱱ ᱵᱷᱟᱵᱽ ᱵᱷᱟᱵᱽ ᱜᱮ ᱵᱩᱡᱷᱟᱹᱜᱼᱟ ᱟᱫᱚ ᱦᱟᱸᱜ ᱩᱸᱦ ᱦᱩᱸ
ᱱᱚᱝᱠᱟ ᱜᱮ ᱱᱟᱜ ᱜᱚᱴᱟᱜᱮ ᱟᱞᱮ ᱥᱮᱫ ᱫᱚ ᱱᱟᱜ ᱟᱯᱷᱚᱨ ᱠᱚ ᱦᱚᱸ ᱟᱹᱣᱨᱤ ᱦᱩᱭᱩᱜ ᱛᱟᱞᱮᱭᱟ
ᱦᱩᱸ
ᱟᱯᱷᱚᱨ ᱠᱚ ᱜᱤᱰᱤ ᱵᱟᱲᱟ ᱦᱩᱭᱱᱟ ᱩᱱ ᱮ ᱫᱟᱜ ᱠᱮᱫᱟ ᱟᱫᱚ ᱫᱷᱩᱲᱤ ᱨᱮ ᱞᱟᱜᱤᱫ ᱞᱮ ᱞᱮᱫᱟ ᱛᱚ
ᱦᱩᱸ ᱦᱩᱸ
ᱟᱫᱚ ᱱᱟᱦᱟᱜ ᱚᱱᱟ ᱞᱚᱦᱚᱫ ᱱᱟ ᱡᱚᱛᱚ
ᱦᱳᱭ ᱦᱳᱭ ᱚᱱᱟ ᱦᱚ ᱠᱟᱱ ᱜᱮ ᱤᱱᱟᱹ ᱛᱟᱭᱚᱢ ᱟᱫᱚ ᱦᱟᱸᱜ ᱟᱯᱮ ᱥᱮᱫ ᱫᱚ ᱛᱟᱦᱞᱮ ᱫᱟᱜ ᱨᱮᱱᱟᱜ ᱚᱱᱠᱟ ᱥᱳᱨᱥ ᱠᱚ ᱫᱚ ᱪᱮᱫ ᱠᱚ ᱢᱮᱱᱟᱜ ᱟᱠᱟᱫᱼᱟ
ᱫᱟᱜ ᱨᱮᱱᱟᱜ ᱥᱳᱨᱥ ᱫᱚ ᱱᱟᱜ ᱱᱚᱣᱟ ᱵᱟᱸᱫᱷᱽ ᱢᱮᱱᱟᱜᱼᱟ ᱜᱟᱰᱟ ᱢᱮᱱᱟᱜᱼᱟ ᱠᱮᱱᱮᱞ ᱢᱮᱱᱟᱜᱼᱟ
ᱦᱩᱸ ᱦᱩᱸ
ᱟᱫᱚ ᱱᱚᱣᱟ ᱠᱚ ᱦᱚᱸ ᱛᱚ ᱵᱟᱭ ᱫᱟᱜ ᱞᱮᱠᱷᱟᱱ ᱵᱟᱝ ᱯᱮᱨᱮᱡ ᱞᱮᱱ ᱠᱷᱟᱱ ᱪᱤᱠᱟᱹ ᱛᱮ ᱧᱟᱢᱚᱜᱼᱟ ᱵᱟᱸᱫᱷᱽ ᱞᱟᱛᱟᱨ ᱠᱚᱨᱮ ᱡᱟᱦᱟᱸ ᱠᱷᱮᱛ ᱢᱮᱱᱟᱜᱼᱟ ᱡᱩᱫᱤ ᱫᱟᱜ ᱛᱚᱸᱵᱟᱜᱼᱟ ᱵᱟᱸᱫᱷ ᱨᱮ ᱚᱱᱟ ᱛᱮᱜᱮᱢ ᱦᱩᱭᱩᱜᱼᱟ ᱠᱤᱪᱷᱩ ᱫᱚ
ᱦᱳᱭ ᱦᱳᱭ
ᱢᱮᱱ ᱠᱷᱟᱱ ᱚᱱᱟ ᱦᱚᱸ ᱛᱚ ᱵᱟᱝ ᱦᱩᱭᱩᱜᱚᱜ ᱠᱟᱱᱟ ᱱᱤᱛᱚᱜ ᱢᱟ ᱛᱚᱸᱵᱟ ᱜᱮ ᱵᱟᱝᱫᱽ ᱨᱮ ᱵᱟᱝ ᱛᱟᱸᱵᱟ ᱞᱮᱱ ᱠᱷᱟᱱ
ᱟᱫᱚ ᱥᱟᱵᱽᱡᱤ ᱠᱚ ᱯᱮ ᱪᱟᱥ ᱜᱮᱭᱟ ᱥᱮ ᱵᱟᱝᱟ
ᱥᱚᱵᱡᱤ ᱫᱟ ᱫᱚᱯ ᱱᱤᱛᱚᱜ ᱱᱚᱝᱠᱟ ᱜᱮ ᱦᱟᱱᱟ ᱠᱷᱩᱱᱫᱨᱤ ᱢᱩᱚᱱᱫᱨᱤ ᱠᱚ ᱡᱩᱫᱤᱢ ᱨᱚᱦᱚᱭ ᱠᱟᱜ ᱱᱟᱲᱤ ᱟᱱᱮ ᱥᱚᱵᱡᱤ ᱢᱮᱱ ᱠᱷᱟᱱ ᱢᱮᱱᱠᱷᱟᱱ ᱛᱚ ᱠᱷᱮᱛ ᱨᱮ ᱟᱨ ᱵᱟᱝ ᱦᱩᱭᱩᱜᱼᱟ ᱚᱱᱠᱟᱱᱟᱜ ᱥᱚᱵᱡᱤ ᱫᱚ ᱦᱟᱸᱜ ᱦᱩᱸ ᱵᱟᱲᱜᱮ ᱠᱚᱨᱮᱫ ᱚᱱᱟ ᱵᱮᱞ ᱠᱚ ᱨᱚᱦᱚᱭ ᱦᱩᱭ ᱠᱟᱱᱟ ᱟᱨ ᱱᱚᱝᱠᱟ ᱟᱲᱟᱜ ᱥᱟᱠᱟᱢ ᱱᱟᱹᱲᱤᱭᱟᱜ ᱡᱟᱦᱟᱸ
ᱦᱩᱸ
ᱚᱱᱟ ᱠᱚᱜᱮ ᱢᱮᱱᱟᱜᱼᱟ ᱟᱯᱮ ᱫᱚ ᱱᱟᱜ ᱛᱟᱦᱞᱮ ᱡᱩᱫᱤ ᱦᱩᱲᱩ ᱠᱚ ᱵᱟᱝ ᱦᱩᱭᱩᱜᱼᱟ ᱪᱟᱥ ᱛᱟᱦᱞᱮ ᱪᱮᱫ ᱦᱟᱸᱜ ᱯᱮ ᱪᱟᱥ ᱜᱮᱭᱟ ᱚᱝᱠᱟ
ᱟᱫᱚ ᱦᱟᱸᱜ ᱦᱩᱲᱩ ᱠᱚ ᱦᱟᱸᱜ ᱵᱟᱝ ᱦᱩᱭᱩᱜ ᱠᱷᱟᱱ ᱢᱟ ᱢᱤᱫᱴᱟᱝ ᱟᱞᱟᱜᱽ ᱜᱮ ᱦᱟᱸᱜ ᱟᱞᱮᱥᱮᱫ ᱫᱚ ᱦᱩᱲᱩ ᱫᱚ ᱦᱟᱸᱜ ᱟᱹᱰᱤ ᱜᱮᱞᱮ ᱪᱟᱥ ᱜᱮᱭᱟ ᱦᱩᱲᱩ ᱫᱚᱦᱟᱸᱜ ᱟᱫᱚ ᱫᱟᱜ ᱜᱮ ᱵᱟᱭ ᱫᱟᱜ ᱡᱟ. ᱲᱤ ᱠᱷᱟᱹᱛᱤᱨ ᱛᱮ ᱪᱟᱥᱵᱟᱥ ᱢᱟ ᱵᱟᱝ ᱦᱩᱭᱩᱜ ᱠᱟᱱ ᱟᱫᱚ ᱦᱟᱸᱜ ᱱᱤᱭᱟᱹ ᱥᱟᱣᱫᱟ ᱦᱚᱸ ᱥᱚᱵᱽᱡᱤ ᱠᱚᱞᱮ ᱪᱟᱥ ᱜᱮᱭᱟ ᱚᱲᱟᱜ ᱨᱮ ᱡᱚᱢ ᱵᱟᱲᱟ ᱞᱟᱹᱜᱤᱫ ᱛᱮᱫᱚ ᱦᱟᱸᱜ ᱡᱮᱢᱚᱱ ᱞᱟᱹᱭ ᱞᱮᱠᱷᱟᱱ ᱵᱷᱤᱱᱰᱤ ᱜᱷᱟᱸᱜᱽᱨᱟ ᱦᱮᱸ ᱠᱩᱸᱫᱽᱨᱤ ᱦᱚᱸ ᱯᱟᱸᱴ ᱟᱲᱟᱜ ᱦᱚᱸᱞᱮ ᱤᱭᱟ. ᱣ ᱠᱟᱫᱟ ᱮᱨ ᱠᱟᱫᱟ ᱟᱨ ᱥᱟᱹᱨᱩ ᱠᱚ ᱥᱟᱶᱛᱮ ᱡᱚᱸᱰᱨᱟ ᱮᱢᱟᱱ ᱠᱚ ᱦᱤᱛᱚᱜ ᱚᱠᱛᱚ ᱫᱚ ᱦᱟᱜ ᱩᱸ ᱦᱩᱸ
ᱱᱟᱯᱟᱭ ᱠᱟᱛ
ᱟᱪᱪᱷᱟ ᱟᱯᱮ ᱫᱚᱦᱟᱸᱜ ᱵᱚᱪᱷᱚᱨ ᱨᱮ ᱛᱤᱱ ᱫᱷᱟᱣ ᱯᱮ ᱪᱟᱥ ᱜᱮᱭᱟ ᱦᱩᱲᱩ ᱫᱚ
ᱟᱞᱮ ᱫᱚ ᱥᱮᱨᱢᱟ ᱨᱮ ᱵᱟᱨ ᱫᱷᱟᱣᱞᱮ ᱪᱟᱥᱟ ᱟᱫᱚ ᱠᱮᱱᱮᱞ ᱞᱟᱛᱟᱨ ᱠᱚᱨᱮ ᱡᱟᱦᱟᱸ ᱠᱷᱮᱛ ᱠᱚ ᱢᱮᱱᱟᱜᱼᱟ ᱱᱚᱣᱟ ᱠᱚᱫᱚ ᱵᱟᱨ ᱫᱷᱟᱣ ᱫᱟᱜ ᱠᱚ ᱟᱲᱟᱜᱟᱛᱚ
ᱦᱩᱸ ᱦᱩᱸ
ᱚᱠᱛᱚ ᱠᱚᱨᱮ ᱫᱟᱜ ᱮᱢᱟᱜ ᱜᱟᱱᱚᱜᱼᱟ ᱢᱮᱱᱠᱷᱟᱱ ᱜᱮ ᱦᱟᱜ ᱠᱚᱢ ᱠᱟᱹᱴᱤᱡ ᱜᱷᱩᱴᱩ ᱧᱚᱜ ᱨᱮ ᱢᱮᱱᱟᱜ ᱟ ᱠᱷᱮᱛ ᱟᱨ ᱡᱟᱦᱟᱸ ᱠᱚ ᱵᱟᱸᱫᱷ ᱞᱟᱛᱟᱨ ᱨᱮ ᱢᱮᱱᱟᱜᱼᱟ ᱚᱱᱟ ᱠᱚᱫᱚ ᱱᱟᱜ ᱦᱩᱭᱩᱜ ᱜᱮᱭᱟ
ᱟᱪᱪᱷᱟ
ᱟᱫᱚ ᱦᱮᱜ ᱛᱚᱜ ᱟᱸᱡᱮᱫ ᱪᱟᱵᱟ ᱠᱚᱜᱼᱟ ᱛᱚ
ᱦᱩᱸ ᱦᱩᱸ
ᱟᱪᱪᱷᱟ ᱫᱟᱜ ᱛᱮᱜᱮ ᱦᱟᱜ ᱟᱨᱚ ᱫᱟᱜ ᱛᱚᱵᱟᱜᱼᱟ ᱠᱟᱴᱤᱡ ᱚᱥᱩᱵᱤᱫᱷᱟ ᱜᱮᱭᱟ ᱢᱮᱱᱠᱷᱟᱱ ᱠᱮᱱᱮᱞ ᱨᱮ ᱫᱟᱜ ᱠᱚ ᱟᱲᱟᱜ ᱞᱮᱠᱷᱟᱱ ᱚᱱᱟ ᱠᱮᱱᱮᱞ ᱞᱟᱛᱟᱨ ᱠᱚᱨᱮᱱᱟᱜ ᱫᱚ ᱥᱩᱵᱤᱫᱟᱜ ᱜᱮᱭᱟ ᱠᱚ
ᱦᱩᱸ ᱦᱩᱸ ᱵᱮᱥ ᱵᱷᱟᱜᱮ ᱜᱮ ᱟᱫᱚ ᱦᱟᱸᱜ ᱚᱝᱠᱟ ᱧᱮᱞᱚᱜ ᱠᱟᱱᱟ ᱵᱟᱝ ᱟᱫᱚ ᱦᱟᱸᱜ ᱟᱫᱚ ᱟᱯᱮ ᱥᱮᱫ ᱫᱚ ᱦᱟᱸᱜ ᱵᱤᱨ ᱵᱩᱨᱩ ᱠᱚᱫᱚ ᱢᱮᱱᱟᱜ-ᱟᱥᱮ ᱵᱟᱱᱩᱜᱼᱟ
ᱵᱤᱨ ᱵᱩᱨᱩ ᱫᱚ ᱟᱹᱰᱤ ᱠᱚᱢ ᱜᱮᱭᱟ ᱦᱮᱸ ᱥᱮ ᱱᱚᱝᱠᱟ ᱵᱤᱨ ᱫᱚ ᱵᱟᱝ ᱠᱟᱱᱟ ᱚᱱᱟ ᱠᱚ ᱡᱚᱛᱚ ᱨᱚᱦᱚᱭ ᱵᱤᱨ ᱠᱚᱜᱮ ᱠᱟᱱᱟ
ᱦᱩᱸ ᱦᱩᱸ
ᱚᱱᱠᱟ ᱜᱮ ᱟᱯᱮᱥᱮᱫ ᱫᱚ ᱵᱤᱨ ᱠᱚ
ᱦᱳᱭ ᱟᱞᱮ ᱥᱮᱫ ᱫᱚ ᱦᱟᱸᱜ ᱵᱤᱨ ᱦᱚᱸ ᱢᱮᱱᱟᱜᱼᱟ ᱵᱩᱨᱩ ᱦᱚᱸ ᱢᱮᱱᱟᱜᱼᱟ ᱵᱩᱨᱩ ᱫᱚ ᱟᱞᱮ ᱥᱮᱫ ᱠᱷᱚᱱ ᱦᱟᱸᱜ ᱯᱟᱸᱪ ᱠᱤᱞᱳᱢᱤᱴᱟᱨ ᱥᱟᱺᱜᱤᱧ ᱨᱮ ᱟᱨ ᱵᱤᱨ ᱫᱚ ᱥᱩᱨ ᱜᱮᱭᱟ ᱠᱩᱞᱦᱤ ᱢᱩᱪᱟᱹᱫ ᱠᱷᱚᱱ ᱜᱮ ᱥᱮ ᱵᱟᱲᱜᱮ ᱞᱟᱛᱟᱨ ᱥᱮᱫ ᱠᱷᱚᱱ ᱜᱮ ᱟᱨᱚᱢᱵᱚ ᱟᱠᱟᱱᱟ ᱦᱟᱸᱜ ᱵᱤᱨ ᱫᱚ ᱦᱟᱸᱜ
ᱟᱪᱪᱷᱟ
ᱦᱩᱸ
ᱟᱫᱚ ᱪᱮᱫ ᱫᱟᱨᱮ ᱠᱚ ᱢᱮᱱᱟᱜᱼᱟ ᱚᱱᱠᱟᱱᱟᱜ ᱡᱚ ᱵᱤᱞᱤ ᱧᱟᱢᱚᱜᱼᱟ
ᱦᱳᱭ ᱟᱞᱮᱥᱮᱫ ᱡᱟᱦᱟᱸ ᱵᱤᱨ ᱠᱟᱱᱟ ᱚᱱᱟ ᱫᱚ ᱦᱟᱸᱜ ᱠᱟᱱᱟ ᱥᱟᱨᱡᱚᱢ ᱵᱤᱨ ᱥᱟᱨᱡᱚᱢ ᱵᱤᱨ ᱤᱱᱟᱹ ᱪᱷᱟᱰᱟ ᱟᱭᱢᱟ ᱞᱮᱠᱟᱱ ᱫᱟᱨᱤ ᱠᱚᱢᱟ ᱧᱮᱞᱚᱜ ᱜᱮ ᱟᱠᱟᱥᱢᱚᱱᱤ ᱤᱭᱩᱠᱮᱞᱤ ᱯᱚᱴᱟᱥ ᱦᱩᱸ, ᱛᱮᱨᱮᱞ ᱛᱟᱨᱚᱯ ᱵᱤᱞᱤ ᱠᱚᱦᱚᱸ ᱧᱟᱢᱚᱜ ᱜᱮᱭᱟ ᱡᱚ ᱵᱤᱞᱤ ᱞᱮᱠᱟ ᱛᱮᱫᱚ ᱤᱱᱟᱹ ᱥᱟᱶᱛᱮ ᱮᱸ ᱱᱚᱣᱟ ᱪᱮᱫ ᱠᱚ ᱢᱮᱛᱟᱜ ᱠᱟᱱᱟ ᱠᱩᱸᱭᱰᱤ ᱫᱟᱨᱮ ᱢᱟᱛᱠᱚᱢ ᱡᱟᱭᱤ ᱡᱟᱦᱟᱸ ᱵᱚᱱ ᱢᱮᱛᱟᱜ ᱠᱟᱱᱟ ᱚᱱᱟ ᱠᱚᱦᱚᱸ ᱦᱮᱸ ᱟᱫᱚ ᱛᱟᱞᱮ ᱫᱟᱨᱮ ᱠᱷᱤᱡᱩᱨ ᱫᱟᱨᱮ ᱠᱚᱢᱟ ᱢᱮᱱᱟᱜ ᱜᱮᱭᱟ ᱚᱱᱠᱟ ᱠᱷᱮᱛ ᱟᱲᱮ ᱠᱚᱨᱮ ᱢᱟ ᱟᱨᱠᱤ ᱟᱹᱰᱤ ᱜᱮ ᱟᱹᱰᱤ ᱠᱤᱪᱷᱩ ᱜᱮ ᱧᱟᱢᱚᱜᱼᱟ ᱟᱫᱚ ᱵᱤᱨ ᱠᱷᱚᱱ ᱫᱚ ᱟᱭᱢᱟ ᱠᱤᱪᱷᱩ ᱜᱮᱞᱮ ᱛᱩᱢᱟᱹᱞ ᱜᱮᱭᱟ ᱡᱮᱢᱚᱱ ᱥᱟᱦᱟᱱ ᱥᱟᱠᱟᱢ ᱦᱩᱭᱩᱜ ᱠᱟᱱ ᱜᱮᱭᱟ ᱥᱟᱶᱛᱮ ᱥᱟᱠᱟᱢ ᱠᱚ ᱥᱟᱨᱡᱚᱢ ᱥᱟᱠᱟᱢ ᱞᱮ ᱦᱮᱡᱟ ᱱᱚᱝᱠᱟ ᱵᱩᱰᱤ ᱠᱚ ᱛᱟᱠᱚ ᱠᱚ ᱦᱮᱡ ᱟᱹᱜᱩᱭᱟ ᱟᱨᱠᱤ ᱨᱟᱱ ᱢᱩᱨᱜᱟᱹᱱ ᱠᱚᱢᱟ ᱦᱮᱱᱟᱜ ᱜᱮᱭᱟ ᱡᱮᱦᱮᱛᱩ ᱥᱩᱨ ᱨᱮ ᱵᱤᱨ ᱢᱮᱱᱟᱜᱼᱟ ᱛᱟᱨᱯᱚᱨ ᱵᱩᱨᱩ ᱠᱚ ᱢᱮᱱᱟᱜ ᱜᱮᱭᱟ
ᱟᱪᱪᱷᱟ
ᱦᱩᱸ ᱟᱫᱚ ᱦᱟᱸᱜ ᱱᱮᱛᱟᱨ ᱢᱟ ᱤᱭᱟᱹ ᱠᱚᱞᱮ ᱟᱹᱜᱩᱭ ᱜᱮᱭᱟ ᱦᱟᱸᱜ ᱩᱫ ᱠᱚ ᱦᱟᱸᱜ᱾ ᱟᱨ ᱯᱩᱴᱠᱟᱹ ᱠᱚ ᱦᱟᱸᱜ᱾ ᱟᱫᱚ ᱟᱯᱮ ᱜᱮᱭᱟ ᱚᱱᱛᱮ ᱦᱟᱸᱜ ᱯᱩᱴᱠᱟᱹ ᱠᱚ ᱢᱮᱱᱟᱜ ᱟᱥᱮ ᱵᱟᱹᱱᱩᱜᱼᱟ ᱚᱢᱚᱱᱚᱜ ᱜᱮᱭᱟ ᱥᱮ ᱵᱟᱝ ᱩᱫ ᱠᱚ
ᱴᱷᱤᱠ ᱴᱷᱤᱠ᱾ ᱟᱫᱚ ᱱᱟᱜ ᱟᱞᱮ ᱥᱮᱫ ᱢᱟ ᱵᱤᱨ ᱫᱚ ᱦᱩᱰᱤᱧ ᱜᱟᱱᱚᱜ ᱜᱮᱭᱟ ᱚᱱᱟ ᱵᱤᱨ ᱠᱚᱨᱮ ᱯᱩᱴᱠᱟᱹ ᱛᱟᱨᱯᱚᱨᱮ ᱯᱩᱴᱠᱟᱹ ᱱᱟᱜ ᱧᱟᱢᱚᱜ ᱜᱮᱭᱟ ᱠᱚ ᱟᱨ ᱚᱱᱟ ᱥᱟᱶᱛᱮ ᱚᱝᱠᱟ ᱵᱤᱨ ᱩᱫ ᱢᱤᱫ ᱵᱟᱨᱭᱟ ᱡᱟᱱᱟᱢᱚᱜ ᱜᱮᱭᱟ ᱯᱟᱴᱠᱟ ᱩᱫ ᱥᱮ ᱪᱮᱫ ᱠᱚ ᱢᱮᱛᱟᱜᱼᱟ᱾
ᱟᱪᱪᱷᱟ᱾
ᱚᱱᱠᱟᱱᱟᱜ ᱩᱫ ᱠᱚ ᱧᱟᱢᱚᱜ ᱜᱮᱭᱟ ᱦᱮᱸᱥᱮ ᱚᱱᱟ ᱠᱚᱜᱮ ᱠᱤᱪᱷᱩ ᱧᱟᱢᱚᱜ᱾ ᱦᱮᱸ?
ᱪᱤᱠᱟᱹᱛᱮ ᱤᱥᱤᱱ ᱠᱟᱛᱮᱫ ᱯᱮ ᱡᱚᱢ ᱛᱟᱦᱮᱱᱟ ᱩᱫ ᱠᱚᱫᱚ?
ᱪᱮᱫ ᱮᱢ ᱞᱟᱹᱭ ᱠᱮᱫᱟ ᱟᱨ ᱢᱤᱫ ᱫᱷᱟᱣ?
ᱞᱟᱹᱭᱮᱜ-ᱤᱧ ᱡᱮ ᱪᱮᱠᱟᱯᱮ ᱡᱚᱢ ᱛᱟᱦᱮᱱᱟ ᱚᱱᱟ ᱫᱚ ᱩᱫ ᱠᱚᱫᱚ ᱪᱮᱠᱟ ᱠᱟᱛᱮᱫ?
ᱯᱩᱴᱠᱟᱹ ᱫᱚ ᱱᱟᱦᱟᱸᱜ ᱮ ᱩᱴᱠᱼᱼ ᱡᱩᱫᱤᱢ ᱞᱟᱹᱭᱟ ᱥᱚᱲᱮ ᱭᱮᱜ-ᱟᱠᱚ ᱡᱟᱹᱥᱛᱤ ᱠᱟᱭ ᱛᱮᱫᱚ ᱥᱲᱮ ᱦᱚᱸ ᱩᱛᱩ ᱦᱚᱸ᱾
ᱟᱪᱷᱟ ᱟᱫᱚ ᱦᱟᱸᱜ ᱟᱫᱚᱢ ᱡᱟᱭᱜᱟ ᱨᱮᱫᱚ ᱦᱟᱸᱜ ᱞᱮᱴᱚ ᱠᱚ ᱧᱮᱞᱚᱜ ᱜᱮᱭᱟ ᱦᱟᱸᱜ ᱞᱮᱴᱚᱭ ᱜᱮᱭᱟ ᱠᱚ᱾
ᱦᱮᱸ ᱞᱮᱴᱚ ᱠᱚ ᱦᱩᱭᱩᱜ ᱛᱟᱦᱮᱸᱫ ᱢᱮᱱᱠᱷᱟᱱ ᱱᱤᱛᱚᱜ ᱟᱹᱰᱤ ᱠᱚᱢ ᱜᱮ ᱦᱩᱭᱩᱜ ᱠᱟᱱᱟ ᱞᱮᱴ ᱞᱮᱴᱚ ᱠᱚ ᱟᱹᱰᱤ ᱠᱚᱢ ᱜᱮᱠᱚ ᱞᱮᱴᱚᱭᱮᱫᱟ ᱟᱨ ᱯᱟᱴᱠᱟ ᱩᱫ ᱢᱮᱱᱟᱜᱼᱟ ᱚᱱᱟ ᱫᱚ ᱡᱟᱹᱥᱛᱤ ᱠᱟᱭᱛᱮ ᱥᱚᱲᱮᱜᱮ ᱥᱤᱵᱤᱞᱚᱜᱼᱟ ᱞᱟᱹᱭᱟᱠᱚ ᱠᱤᱱᱛᱩ ᱵᱟᱹᱞᱤ ᱫᱚᱢᱮ ᱛᱟᱦᱮᱱᱟ ᱟᱹᱨᱩᱵᱼᱼ ᱥᱟᱯᱷᱟᱭ ᱦᱩᱭᱩᱜᱼᱟ ᱫᱚᱢᱮ᱾
ᱦᱮᱸ ᱦᱮᱸ
ᱠᱟᱹᱴᱤᱡ ᱵᱟᱹᱞᱤᱧᱚᱜ ᱦᱟᱥᱟ ᱧᱚᱜ ᱨᱮᱦᱚᱸ ᱦᱩᱭᱩᱜᱼᱟ᱾
ᱦᱩᱸ ᱟᱪᱪᱷᱟ ᱟᱪᱷᱟ ᱚᱱᱛᱮ ᱫᱚ ᱛᱟᱦᱚᱞᱮ ᱦᱟᱸᱜ ᱵᱤᱨ ᱢᱮᱱᱟᱜ ᱫᱚ ᱠᱟᱹᱴᱤᱡ ᱪᱟᱞᱟᱝ ᱢᱮᱱᱟᱜ ᱠᱷᱟᱡ ᱫᱚ ᱥᱮᱸᱫᱽᱨᱟ ᱠᱚᱯᱮ ᱪᱟᱞᱟᱜ ᱜᱮᱭᱟ ᱥᱮ ᱵᱟᱝᱟ ᱱᱚᱝᱠᱟ?
ᱥᱮᱸᱫᱽᱨᱟ ᱢᱟ ᱱᱮᱛᱚᱜ ᱢᱟ ᱡᱤᱵᱽᱼᱡᱤᱭᱟᱹᱞᱤ ᱠᱚᱦᱚᱸ ᱩᱱᱟᱹᱜ ᱵᱟᱠᱚ ᱧᱟᱢᱚᱜ ᱠᱟᱱᱟ ᱥᱮ᱾ ᱟᱹᱰᱤ ᱠᱚᱢ ᱩᱱᱠᱚ ᱨᱩᱸᱰᱟᱹ ᱜᱮ ᱢᱤᱫ ᱵᱟᱨᱭᱟ ᱢᱮᱱᱟᱜ ᱠᱚᱣᱟ ᱠᱩᱞᱟᱹᱭ ᱠᱚ ᱢᱤᱫ ᱵᱟᱨᱭᱟ ᱢᱮᱱᱟᱜ ᱠᱚᱣᱟ ᱟᱫᱚ ᱵᱟᱹᱱᱩᱜ ᱠᱚᱣᱟ ᱥᱮᱸᱫᱽᱨᱟ ᱫᱚ ᱟᱹᱰᱤ ᱠᱚᱢ ᱜᱮᱭᱟ ᱟᱨ ᱱᱮᱛᱟᱨ ᱫᱚ ᱩᱱᱠᱩ᱾ ᱱᱤᱛᱚᱜ ᱱᱮᱛᱟᱨ ᱫᱚ ᱩᱱᱟᱹᱜ ᱵᱟᱠᱚ ᱪᱟᱞᱟᱜ ᱠᱟᱱ ᱜᱮᱭᱟ ᱠᱚ᱾ ᱟᱯᱮᱥᱮᱜ ᱫᱚ ᱥᱮᱸᱫᱽᱨᱟ ᱠᱚ
ᱦᱳᱭ ᱟᱞᱮ ᱥᱮᱫ ᱫᱚ ᱦᱟᱸᱜ ᱱᱟᱱᱟ ᱦᱩᱱᱟᱹᱨ ᱜᱮ ᱦᱟᱸᱜ ᱡᱤᱭᱟᱹᱞᱤ ᱠᱚᱢᱟ ᱠᱚ ᱧᱮᱞᱚᱜ ᱠᱟᱱ ᱜᱮ ᱦᱟᱸᱜ ᱡᱮᱢᱚᱱ ᱟᱞᱮ ᱥᱮᱫ ᱫᱚ ᱵᱤᱨ ᱢᱮᱱᱟᱜ ᱛᱮ, ᱵᱩᱨᱩ ᱢᱮᱱᱟᱜ ᱛᱮ ᱥᱩᱠᱨᱤ ᱦᱚᱸᱠᱚ ᱧᱟᱢᱚᱜ ᱜᱮᱭᱟ ᱱᱤᱭᱟᱹ ᱪᱷᱟᱰᱟ ᱦᱮᱸ ᱠᱩᱞᱟᱹᱭ, ᱡᱷᱤᱠ ᱦᱚᱸ ᱛᱟᱨᱯᱚᱨ ᱮ ᱱᱚᱝᱠᱟᱱ ᱟᱨ ᱨᱩᱰᱟᱹ ᱠᱚᱢᱟ ᱠᱚ ᱢᱮᱱᱟᱜ ᱠᱚᱜᱮ ᱟᱨ ᱱᱮᱛᱟᱨ ᱫᱤᱱ ᱢᱟ ᱠᱷᱮᱛ ᱟᱲᱮ ᱠᱚᱨᱮ ᱤᱭᱟᱹ ᱠᱚ ᱧᱟᱢᱚᱜ ᱜᱮᱭᱟ ᱛᱚᱨᱦᱚᱫ ᱠᱚᱦᱚᱸ᱾ ᱩᱱᱠᱩ ᱠᱚᱞᱮ ᱥᱮᱸᱫᱽᱨᱟ ᱠᱚ ᱜᱮᱭᱟ᱾ ᱟᱨᱠᱤ ᱦᱳᱭ ᱦᱳᱭ
ᱢᱟᱱᱮ ᱥᱮᱸᱫᱽᱨᱟ ᱠᱚᱫᱚ ᱵᱷᱟᱞᱤ ᱜᱮ ᱱᱟᱜ ᱢᱮᱱᱟᱜ ᱠᱚ
ᱟᱪᱷᱟ ᱟᱫᱚ ᱦᱟᱯᱮ ᱫᱚ ᱦᱟᱸᱜ ᱦᱟ ᱦᱟᱠᱩ ᱠᱚᱫᱚᱯᱮ ᱵᱟᱹᱲᱥᱤ ᱠᱚᱜᱮᱭᱟ ᱥᱮ ᱵᱟᱝᱟ?
ᱦᱟᱹᱠᱩ ᱵᱟᱹᱲᱥᱤ, ᱵᱟᱹᱲᱥᱤ ᱜᱮ ᱟᱫᱚ ᱱᱮᱛᱟᱨ ᱱᱟᱜ ᱟᱞᱮ ᱜᱤᱫᱽᱨᱟᱹ ᱞᱮ ᱛᱟᱦᱮᱸᱜ ᱠᱟᱱᱟ ᱩᱱᱫᱚ ᱟᱹᱰᱤ ᱫᱚᱢᱮ ᱜᱮ ᱵᱟᱹᱲ ᱵᱟᱹᱲᱥᱤ ᱞᱮ ᱪᱟᱞᱟᱜ ᱛᱟᱦᱮᱸᱫ ᱱᱮᱛᱟᱨ ᱜᱤᱫᱽᱨᱟᱹ ᱫᱚ ᱢᱳᱵᱟᱭᱤᱞ ᱠᱚ ᱡᱟᱹᱥᱛᱤ ᱠᱚ ᱧᱮᱞᱫᱟ ᱦᱩᱠᱩ ᱵᱟᱹᱲᱥᱤ ᱠᱚ ᱚᱱᱟ ᱱᱮᱛᱟᱨ ᱫᱚ ᱩᱱᱟᱹᱜ ᱵᱟᱝ ᱧᱮᱞᱚᱜᱚᱜ ᱠᱟᱱᱟ ᱩᱱᱠᱩ ᱵᱟᱠᱷᱟᱱ ᱞᱟᱦᱟ ᱛᱮᱫᱚ ᱠᱷᱮᱹᱞ ᱢᱮ ᱦᱟᱱᱛᱮ ᱪᱟᱞᱟᱜ ᱢᱮ ᱦᱟᱸᱰᱮ ᱥᱮᱸᱫᱽᱨᱟ ᱪᱟᱞᱟᱜ ᱢᱮ ᱦᱟᱹᱠᱩ ᱥᱟᱵ ᱪᱟᱞᱟᱜ ᱢᱮ ᱱᱤᱛᱚᱜ ᱫᱚ ᱱᱩᱠᱩ ᱫᱚ ᱦᱟᱸᱜ ᱢᱳᱵᱟᱭᱤᱞ ᱜᱮ ᱡᱟᱹᱥᱛᱤ᱾ ᱟᱫᱚ ᱧᱮᱞᱫᱟ ᱦᱮᱸ ᱥᱮ᱾
ᱮᱠᱫᱚᱢ ᱥᱟᱹᱨᱤ ᱜᱮ
ᱜᱤᱫᱽᱨᱟᱹ ᱦᱚᱲ ᱜᱮ ᱛᱚ ᱵᱟᱹᱲᱥᱤᱤ ᱫᱚ ᱠᱟᱹᱴᱤᱡ ᱨᱟᱹᱥᱠᱟ ᱟᱹᱭᱠᱟᱹᱜ ᱛᱟᱦᱮᱸᱜ
ᱦᱩᱸ ᱦᱩᱸ ᱜᱤᱫᱽᱨᱟᱹ ᱚᱠᱛᱚ ᱨᱮᱜᱮ ᱦᱟᱸᱜ ᱱᱚᱣᱟ ᱠᱚᱫᱚ ᱟᱫᱚ ᱱᱟᱦᱟᱜ ᱫᱚ ᱦᱟᱸᱜ ᱚᱝᱠᱟ ᱫᱚ ᱵᱟᱝ ᱧᱮᱞᱚᱜ ᱠᱟᱱᱟ ᱦᱟᱸᱜ ᱟᱫᱚ ᱟᱹᱰᱤᱴᱟᱜ ᱜᱮ ᱦᱟᱸᱜ ᱠᱚᱢ ᱠᱟᱱᱟ ᱜᱤᱫᱽᱨᱟᱹ ᱠᱚᱫᱚ ᱦᱟᱸᱜ ᱢᱳᱵᱟᱭᱤᱞ ᱡᱮᱢᱚᱱᱮᱢ ᱞᱟᱹᱭ ᱠᱮᱜ-ᱟ ᱢᱳᱵᱟᱭᱤᱞ ᱠᱚᱠᱚ ᱪᱟᱹᱞᱩᱭᱮᱜ-ᱟ ᱛᱚ ᱚᱝᱠᱟ ᱵᱟᱠᱩ ᱪᱟᱞᱟᱜ ᱞᱟᱹᱜᱤᱫᱚᱜ ᱠᱟᱱᱟ ᱱᱮ ᱱᱮᱛᱟᱨ ᱫᱚ ᱡᱟᱦᱟᱸ ᱯᱚᱨᱤᱢᱟᱱ ᱪᱟᱞᱟᱣ ᱦᱩᱭ ᱟᱠᱟᱱᱟ ᱦᱩᱰᱤᱧ ᱩᱢᱮᱨ ᱨᱮ ᱦᱟᱠᱩ ᱵᱟᱹᱲᱥᱤ ᱠᱚ ᱚᱱᱟ ᱫᱚ ᱩᱱᱟᱹᱜ ᱴᱟ ᱫᱚ ᱦᱟᱸᱜ ᱱᱮᱛᱟᱨ ᱫᱚ ᱵᱟᱝᱜᱮ
ᱦᱚᱸ
ᱵᱮᱥ ᱵᱷᱟᱜᱤ ᱜᱤ ᱛᱟᱦᱟᱞᱮ ᱟᱪᱪᱷᱟ ᱟᱸ ᱦᱚᱜ-ᱚᱭ ᱡᱮ ᱦᱟᱸᱜ ᱟᱸ ᱠᱟᱨᱮᱭᱟ ᱨᱮᱵᱩᱱ ᱠᱟᱛᱷᱟᱜ ᱠᱟᱱᱟ ᱥᱮ ᱠᱟᱨᱮᱭᱟ ᱨᱮ ᱠᱟᱹᱢᱤ ᱠᱟᱱᱟ ᱵᱚᱱ ᱱᱚᱣᱟ ᱯᱞᱟᱴᱯᱷᱚᱨᱚᱢ ᱨᱮ ᱟᱨ ᱱᱚᱣᱟ ᱤᱫᱤ ᱠᱟᱛᱮᱜ ᱡᱟᱦᱟᱱᱟᱜ ᱮᱢ ᱞᱟᱹᱭᱟ ᱵᱷᱟᱜᱤ ᱫᱤᱠ ᱮᱸ ᱪᱮᱜ ᱥᱩᱵᱤᱫᱟ ᱦᱩᱭᱩᱜ-ᱟ ᱯᱚᱨᱮᱨ ᱫᱟᱨᱟᱢ ᱡᱚᱢᱮᱢ ᱧᱮᱞ ᱠᱚ ᱥᱮ ᱡᱩᱣᱟᱹᱱ ᱠᱚᱴᱷᱮᱱ ᱦᱮᱸ ᱟᱵᱚ ᱠᱚᱴᱷᱮᱱ ᱜᱮ ᱦᱟᱸᱜ ᱯᱚᱡᱮᱴᱤᱵᱷ ᱫᱤᱠ ᱠᱩ?
ᱮᱸ ᱥᱩᱵᱤᱫᱷᱟ ᱫᱚ ᱱᱟᱦᱟᱜ ᱱᱤᱛᱚᱜ ᱢᱟ ᱱᱚᱣᱟ ᱨᱮᱫᱚ ᱡᱚᱭᱮᱱ ᱦᱩᱭ ᱠᱟᱱᱟ ᱦᱮᱸᱥᱮ ᱛᱷᱚᱲᱟ ᱱᱩᱠᱩᱣᱟᱜ ᱱᱩᱭ ᱫᱚ ᱤᱧ ᱡᱟᱦᱟᱸ ᱞᱮᱠᱟᱧ ᱵᱟᱰᱟᱭᱟ ᱩᱱᱱᱚᱭ ᱫᱟᱠᱚ ᱥᱮᱪᱮᱜ ᱮᱭᱟᱭ ᱨᱮ ᱱᱚᱣᱟ ᱠᱚ ᱨᱮᱭᱟᱜ ᱠᱟᱹᱢᱤ ᱦᱩᱭᱩᱜ ᱜᱮᱭᱟ ᱦᱮᱸᱥᱮ ᱮᱭᱟᱭ ᱵᱟᱠᱷᱨᱟ ᱛᱮ ᱟᱨ ᱩᱱᱟᱹᱜ ᱠᱤᱪᱷᱩ ᱫᱚ ᱵᱟᱰᱟᱭ ᱵᱟᱹᱱᱩᱜᱼᱟ ᱦᱮᱸ ᱥᱮ ᱟᱢ ᱡᱩᱫᱤ ᱢᱤᱜ ᱵᱟᱨᱮᱢ ᱵᱟᱰᱟᱭ ᱠᱷᱟᱱ ᱞᱟᱹᱭ ᱠᱮᱭᱟᱢ?
ᱟᱪᱪᱷᱟ ᱦᱳᱭ ᱦᱳᱭ ᱵᱮᱥ ᱵᱷᱟᱜᱤ ᱛᱟᱨᱟ ᱦᱮᱸ ᱱᱚᱣᱟ ᱡᱟᱦᱟᱸ ᱠᱟᱹᱢᱤ ᱠᱟᱱᱟ ᱵᱚᱱ ᱱᱚᱣᱟ ᱠᱟᱨᱤᱭᱟᱨ ᱛᱟᱞᱟᱛᱮ ᱱᱚᱣᱟ ᱨᱮᱫᱚ ᱦᱟᱸᱜ ᱟᱹᱰᱤ ᱯᱚᱡᱮᱴᱤᱵᱽ ᱫᱤᱠ ᱫᱤᱭᱮ ᱧᱮᱞᱚᱜ ᱠᱟᱱᱟ᱾ ᱠᱟᱱᱟ ᱦᱟᱸᱜ ᱟᱨᱦᱚᱢ ᱧᱮᱞ ᱞᱮᱠᱷᱟᱱ ᱱᱤᱛᱚᱜᱼᱟᱜ ᱟᱸ ᱚᱠᱛᱚ ᱨᱮ ᱮᱸ ᱡᱟᱦᱟᱸ ᱢᱤᱴᱟᱭ ᱮᱟᱭ ᱮᱭᱟᱭ ᱠᱚ ᱢᱮᱱᱟᱜ-ᱟ ᱜᱳᱜᱳᱞ ᱠᱩ ᱢᱮᱱᱟ ᱪᱮᱴᱡᱤᱯᱤᱴᱤ ᱠᱚ ᱢᱮᱱᱟᱜ-ᱟ ᱱᱚᱣᱟ ᱫᱟᱨᱟᱭᱛᱮ ᱦᱮᱸ ᱮᱴᱟᱜ ᱯᱟᱹᱨᱥᱤ ᱛᱮᱵᱩᱱ ᱥᱟᱨᱪ ᱞᱮᱠᱷᱟᱱ ᱥᱮ ᱟᱹᱰᱤ ᱟᱞᱜᱟᱛᱮ ᱡᱟᱦᱟᱱᱟᱜ ᱜᱮᱵᱩᱱ ᱧᱟᱢ ᱫᱟ, ᱥᱮ ᱡᱟᱦᱟᱱᱟᱜ ᱚᱞᱚᱜ ᱯᱟᱲᱦᱟᱣ ᱫᱤᱠ ᱛᱮᱦᱚᱸ ᱥᱮ ᱡᱟᱦᱟᱱᱟᱜ ᱵᱟᱰᱟᱭ ᱥᱟᱱᱟᱭᱮᱫ ᱵᱚᱱ ᱨᱮᱦᱚᱸ, ᱡᱮᱢᱚᱱ ᱦᱤᱱᱫᱤ ᱤᱝᱞᱤᱥ ᱚᱱᱟ ᱠᱚᱛᱮ ᱵᱟᱝᱞᱟᱛᱮ ᱢᱮᱱᱠᱷᱟᱱ ᱟᱵᱚ ᱥᱟᱱᱛᱟᱞᱤ ᱛᱮᱵᱚᱱ ᱥᱟᱨᱪ ᱠᱷᱟᱱ ᱫᱚ ᱱᱚᱣᱟ ᱛᱮᱱᱟᱜ ᱮᱱᱥᱟᱨ ᱫᱚ ᱟᱹᱰᱤ ᱚᱠᱛᱚ ᱵᱟᱝ ᱧᱟᱢᱚᱜ ᱛᱟᱦᱮᱱᱟ᱾ ᱟᱫᱚ ᱱᱚᱣᱟ ᱡᱟᱦᱟᱸ ᱵᱚᱱ ᱠᱟᱹᱢᱤ ᱠᱟᱱᱟ ᱱᱚᱣᱟ ᱫᱟᱨᱟᱭ ᱛᱮᱫᱚ ᱦᱟᱸᱜ ᱮᱸ ᱟᱵᱚ ᱡᱟᱦᱟᱸ ᱵᱚᱱ ᱠᱟᱛᱷᱟ ᱠᱟᱱᱟ ᱟᱨᱵᱚ ᱨᱚᱯᱚᱲ ᱠᱟᱱᱟ ᱱᱚᱣᱟ ᱠᱩᱜᱮ ᱟᱯᱞᱳᱰᱚᱜ ᱠᱟᱱᱟ ᱦᱟᱸᱜ ᱯᱚᱨᱮᱨ ᱫᱟᱨᱟᱢ ᱛᱮ ᱟᱵᱚᱨᱮᱱ ᱡᱩᱱᱤᱭᱟᱨ ᱠᱚ ᱱᱚᱣᱟ ᱟᱹᱰᱤ ᱟᱞᱜᱟ ᱠᱚ ᱵᱩᱷᱟᱹᱣ ᱧᱟᱢ ᱫᱟᱲᱮᱜᱼᱟ᱾ ᱟᱨᱠᱤ ᱥᱮ ᱚᱝᱠᱟ ᱠᱚ ᱥᱟᱨᱪ ᱞᱮᱠᱷᱟᱱ ᱧᱟᱢ ᱫᱟᱲᱮᱜ-ᱟ ᱠᱚ᱾
ᱟᱫᱚ ᱱᱟᱦᱟᱜ ᱚᱱᱟ ᱞᱟᱹᱜᱤᱫ ᱛᱮ ᱟᱠᱚ ᱚᱞᱪᱤᱠᱤ ᱦᱚᱸ ᱵᱟᱰᱟᱭ ᱞᱟᱹᱠᱛᱤᱜ ᱛᱟᱠᱚᱣᱟ ᱥᱮ ᱡᱩᱫᱤ
ᱦᱳᱭ ᱱᱚᱣᱟ ᱞᱟᱹᱜᱤᱫ ᱛᱮᱫᱚ ᱚᱞ ᱪᱤᱠᱤ ᱦᱚᱸ ᱵᱟᱲᱟᱭ ᱞᱟᱹᱠᱛᱤ ᱠᱟᱱᱟ ᱡᱮᱢᱚᱱ ᱥᱟᱨᱪ ᱠᱷᱮᱛᱨᱮ ᱨᱮ ᱡᱮ ᱟᱢ ᱡᱟᱦᱟᱸᱢ ᱯᱟᱸᱡᱟᱭᱮᱜᱼᱟ ᱦᱮᱸ ᱱᱚᱣᱟ ᱚᱞ ᱞᱟᱜᱟᱣ ᱢᱮ ᱜᱮᱭᱟ ᱮᱴᱟᱜ ᱯᱟᱹᱨᱥᱤ ᱞᱮᱠᱟ ᱜᱮ᱾ ᱟᱨᱠᱤ ᱱᱚᱣᱟ ᱞᱟᱹᱜᱤᱫ ᱛᱮᱫᱚ ᱥᱮᱲᱟ ᱦᱚᱸ ᱞᱟᱹᱠᱛᱤ ᱠᱟᱱ ᱜᱮᱭᱟ ᱚᱞᱪᱤᱠᱤ ᱟᱪᱪᱷᱟ ᱜᱚᱝᱠ ᱚᱞᱪᱤᱠᱤ ᱨᱟᱠᱟᱵ ᱮᱱᱠᱷᱟᱱ ᱠᱟᱛ ᱛᱷᱟ ᱟᱫᱚ ᱦᱟᱸᱜ ᱟᱯᱮᱥᱮᱜ ᱫᱚ ᱛᱤᱱᱟᱹᱜ ᱴᱟ ᱦᱟᱸᱜ ᱪᱟᱞᱟᱜ ᱠᱟᱱᱟ ᱚᱞ ᱪᱤᱠᱤ ᱯᱟᱲᱦᱟᱣ ᱫᱚ?
ᱱᱤᱛᱚᱜ ᱱᱟᱦᱟᱜ ᱚᱠᱛᱚ ᱠᱚ ᱪᱟᱵᱟᱜ ᱠᱟᱱᱟ ᱟᱨ ᱢᱤᱫ ᱫᱷᱟᱣ ᱚᱝᱠᱟ ᱚᱠᱛᱚ ᱦᱩᱭ ᱞᱮᱱᱠᱷᱟᱱ ᱱᱟᱜ ᱚᱱᱟ ᱤᱫᱤ ᱠᱟᱛᱮᱜ ᱠᱟᱴᱤᱡ ᱜᱟᱞᱢᱟᱨᱟᱣ ᱟᱞᱟᱝ
ᱦᱳᱭ ᱦᱳᱭ
ᱵᱟᱠᱷᱟᱱ ᱱᱚᱣᱟ ᱢᱟ ᱦᱮ ᱦᱩᱰᱤᱧ ᱢᱟᱪᱷᱟ ᱜᱟᱞᱢᱟᱨᱟᱣ ᱫᱚ ᱦᱟᱸᱜ ᱵᱟᱝ ᱠᱟᱱᱟ ᱟᱹᱰᱤ ᱢᱟᱨᱟᱝ ᱜᱮᱭᱟ
ᱦᱩ ᱦᱩ ᱮᱠᱫᱚᱢ ᱥᱟᱹᱨᱤᱜᱮ
ᱴᱷᱤᱠ ᱜᱮᱭᱟ ᱛᱟᱦᱞᱮ ᱦᱳᱭ ᱥᱮ